ᱦᱮᱸ ᱦᱮᱞᱳ
ᱡᱚᱦᱟᱨ ᱜᱮ
ᱦᱮᱸ ᱡᱚᱦᱟᱨ ᱜᱮ
ᱪᱮᱫ ᱠᱚᱯᱮ ᱪᱤᱠᱟᱹᱭᱮᱫᱼᱟ
ᱪ ᱫᱚ ᱵᱟᱝᱟ ᱚᱲᱟᱜ ᱠᱚᱨᱮᱜ
ᱚ ᱟᱨ ᱚᱲᱟᱜ ᱠᱚᱨᱮ ᱫᱚ ᱢᱟᱱᱮ ᱵᱮᱥ ᱜᱮᱭᱟ ᱯᱮ
ᱦᱚᱸ ᱵᱮᱥ ᱜᱮᱭᱟᱞᱮ ᱮᱠᱷᱚᱱ ᱫᱚ
ᱚ ᱟᱪᱪᱷᱟ
ᱟᱯᱮ ᱫᱚ
ᱦᱮᱸ ᱟᱞᱮ ᱦᱚᱸ ᱚᱲᱟᱜ ᱠᱚᱨᱮ ᱦᱚᱸ ᱵᱮᱥ ᱜᱮᱭᱟᱞᱮ
ᱟᱪᱪᱷᱟ
ᱛᱟᱦᱞᱮ ᱟᱯᱮ ᱥᱮᱫ ᱫᱚ ᱨᱤᱢᱤᱞ ᱵᱟᱲᱟ ᱠᱟᱜ ᱟᱭ ᱥᱮ ᱵᱟᱝᱟ
ᱳᱭ ᱫᱟᱜ ᱡᱟᱹᱲᱤ ᱫᱚᱢᱮ ᱦᱩᱭ ᱱᱟ ᱟᱞᱮ ᱥᱮᱫ ᱫᱚ ᱫᱚᱢᱮ ᱫᱟᱜ ᱮᱫᱟᱭ ᱦᱚᱞᱟ ᱠᱷᱚᱱᱟᱜ
ᱚ ᱦᱳᱭ ᱟᱞᱮ ᱥᱮᱫ ᱫᱚ ᱢᱟᱱᱮ ᱫᱟᱜ ᱫᱚ ᱵᱟᱭ ᱫᱟᱜ ᱟᱠᱟᱫ ᱟᱭ ᱨᱤᱢᱤᱞ ᱵᱟᱲᱟ ᱠᱮᱫᱮᱜᱼᱟᱭ ᱤᱱᱟᱹᱜᱮ
ᱚ ᱵᱟᱭᱨᱟᱜ ᱠᱟᱱᱟ
ᱦᱮᱸ ᱟ ᱵᱟᱭ ᱫᱟᱜ ᱟᱠᱟᱟᱜ ᱟᱭ ᱛᱟᱦᱞᱮ ᱩᱞ ᱵᱤᱞᱤ ᱠᱚᱫᱚ ᱪᱟᱵᱟᱭᱮᱱᱟ ᱟᱯᱮ ᱥᱮᱫ ᱫᱚ
ᱵᱟᱝᱟ ᱵᱟᱝᱟ ᱟᱹᱰᱤ ᱪᱟᱵᱟᱜᱼᱟ ᱱᱚᱜᱼᱚᱭ ᱢᱟ ᱜᱟᱯᱟ ᱟᱢᱵᱟᱵᱛᱤ ᱟᱢᱵᱟᱵᱚᱛ ᱠᱚ ᱡᱚᱢ ᱠᱟᱛᱮᱮᱫ ᱦᱟᱸᱜ ᱩᱱᱞ ᱪᱟᱵᱟᱜᱼᱟ
ᱚ ᱦᱳᱭ ᱟᱞᱮ ᱥᱮᱫ ᱢᱟ ᱱᱮᱛᱟᱨ ᱢᱟ ᱚᱱᱮ ᱟᱱᱮ ᱯᱳᱭᱞᱳ ᱨᱮ ᱫᱚᱢᱮ ᱫᱟᱜ ᱠᱮᱜᱟᱭ ᱚᱱᱮ ᱵᱟᱦᱟᱜ ᱥᱚᱢᱚᱭ ᱩᱞ ᱵᱟᱦᱟᱜ ᱥᱚᱢᱚᱭ ᱩᱱᱨᱮᱜᱮ ᱡᱚᱛᱚᱭ ᱧᱩᱨ ᱪᱟᱵᱟ ᱟᱠᱟᱟᱜ ᱟᱭ
ᱚ ᱛᱟᱦᱞᱮ ᱵᱟᱝ ᱡᱚ ᱠᱟᱱᱟᱱᱛᱮ
ᱡᱚ ᱵᱟᱝ ᱡᱚ ᱠᱟᱱᱟ ᱰᱷᱮᱨ ᱫᱚ ᱢᱤᱫᱴᱤᱡ ᱵᱟᱨᱭᱟ ᱵᱤᱞᱤᱭᱟᱜ ᱫᱚᱞᱮ ᱡᱚᱢ ᱧᱟᱢ ᱠᱟᱜᱼᱟ ᱩᱱᱟᱹᱜ ᱫᱚ ᱵᱟᱝᱼᱟ ᱥᱟᱥᱛᱟ ᱫᱚ
ᱚ ᱟᱪᱪᱷᱟ ᱟᱪᱪᱷᱟ
ᱛᱟᱦᱞᱮ ᱤᱭᱟᱹ ᱟᱯᱮ ᱥᱮᱫ ᱫᱚ ᱪᱮᱫ ᱵᱟᱦᱟ ᱠᱚ ᱧᱟᱢᱚᱜ ᱜᱮᱛᱮ
ᱟᱞ ᱥᱮᱫ ᱫᱚ ᱢᱟᱱᱮ ᱵᱟᱦᱟ ᱠᱚᱦᱚᱸ ᱧᱟᱢᱚᱜᱼᱟ ᱜᱮᱭᱟ ᱢᱩᱨᱩᱫ ᱵᱟᱦᱟ ᱠᱚ ᱛᱟᱨᱯᱚᱨᱮ ᱟᱨᱚ ᱚᱱᱠᱟ ᱞᱮᱠᱟ ᱵᱟᱦᱟᱮ ᱪᱟᱥ ᱵᱟᱦᱟ ᱫᱚ ᱵᱟᱝ ᱚᱱᱠᱟ ᱡᱟᱦᱟᱸ ᱫᱟᱨᱮ ᱨᱮ ᱵᱟᱦᱟ ᱟᱨᱠᱤ ᱚᱱᱟ ᱵᱟᱦᱟ ᱠᱚ ᱜᱟᱱᱚᱜᱼᱟ
ᱦ ᱟᱪᱪᱷᱟ ᱤᱭᱟᱹ ᱢᱩᱨᱩᱫ ᱵᱟᱦᱟ ᱫᱚᱠᱚ ᱪᱮᱯᱮᱡᱟ ᱵᱟᱥᱮ ᱨᱟᱥᱟᱝ
ᱦᱚᱸ ᱢᱩᱨᱩᱩᱫ ᱵᱟᱦᱟ ᱨᱟᱥᱟ ᱠᱚ ᱪᱮᱯᱮᱡᱟ
ᱦᱸ ᱦᱳᱭ ᱢᱟᱱᱮ ᱟᱞᱮ ᱥᱮᱫ ᱫᱚ ᱵᱟᱹᱱᱩᱜ ᱟᱥᱮ ᱟᱫᱚ ᱚᱱᱟᱜᱮ ᱞᱟᱹᱭ ᱟᱠᱚ ᱟᱸᱡᱚᱢ ᱵᱟᱲᱟᱧ ᱥᱮᱨᱮᱧ ᱠᱚᱨᱮ ᱢᱩᱨᱩᱫ ᱵᱟᱦᱟ ᱠᱚ ᱪᱮᱯᱮᱡᱟ ᱦᱳᱭ ᱛᱟᱦᱞᱮ ᱛᱚᱵᱮ ᱟᱯᱮ ᱥᱮᱫ ᱫᱚ ᱪᱮᱫ ᱵᱤᱨ ᱫᱤᱥᱚᱢ ᱠᱟᱱᱟ ᱥᱮ
ᱵᱟᱝ ᱵᱟᱝ ᱟᱞᱮ ᱫᱚ ᱢᱟᱟᱹᱴᱷᱩᱣᱟᱹ ᱫᱤᱥᱚᱢ ᱠᱟᱱᱟᱞᱮ ᱵᱤᱨ ᱫᱚ ᱵᱟᱝ ᱠᱟᱱᱟᱞᱮ
ᱚ
ᱢᱟ
ᱦᱳᱭ ᱢᱟᱱᱮ ᱟᱸᱡᱚᱢᱟᱱᱮ ᱵᱤᱨ ᱠᱚᱨᱮ ᱱᱚᱝᱠᱟ ᱫᱟᱬᱟᱱᱤᱧ ᱪᱟᱞᱟᱣ ᱵᱟᱲᱟ ᱠᱟᱱᱟ ᱛᱚ ᱟᱫᱚ ᱩᱱ ᱥᱚᱢᱚᱭ ᱢᱟᱛᱠᱚᱢ ᱫᱟᱨᱮ ᱢᱟᱱᱮ ᱪᱮᱫᱟᱜ ᱪᱮᱫ ᱧᱩᱛᱩᱢ ᱞᱟᱹᱭ ᱠᱮᱜ ᱟᱢ ᱪᱮᱫ ᱤᱭᱟᱹ ᱪᱮᱫ ᱨᱟᱥᱟ ᱠᱚ ᱪᱮᱯᱮᱜᱟ
ᱢᱩᱩᱨᱩᱫ ᱢᱩᱩᱨᱩᱩᱫ ᱨᱮ ᱵᱟᱦᱟ ᱨᱟᱥᱟ
ᱦᱳᱭ ᱚᱱᱟ ᱵᱟᱦᱟ ᱫᱟᱨᱮᱧ ᱧᱮᱞ ᱠᱟᱜᱼᱟ ᱛᱚ ᱵᱤᱨ ᱠᱚᱨᱮᱜ ᱟᱫᱚᱧ ᱞᱟᱹᱭᱼᱟ ᱯᱟᱞᱮ ᱟᱯᱮ ᱦᱚᱸ ᱵᱤᱨ ᱫᱤᱥᱚᱢ ᱨᱮᱱ ᱦᱚᱲ ᱜᱮ ᱠᱟᱱᱟᱯᱮ
ᱵᱟᱝᱟ ᱟᱞᱮ ᱢᱟ ᱟᱫᱚ ᱵᱤᱨ ᱫᱟᱨᱮ ᱠᱚᱫᱚ ᱢᱮᱱᱟᱜ ᱟᱛᱚ ᱟᱞᱮ ᱥᱮᱫ ᱫᱚ ᱟᱫᱚ ᱚᱱᱟ ᱠᱷᱟᱹᱛᱤᱨ ᱛᱮ ᱚᱱᱟ ᱵᱟᱦᱟᱜᱼᱟ
ᱚ ᱦᱳᱭᱛᱚ ᱛᱟᱦᱞᱮ ᱟᱢᱫᱚ ᱚᱲᱟᱜ ᱠᱚᱨᱮ ᱫᱚ ᱵᱟᱦᱟ ᱫᱟᱨᱮ ᱠᱚᱫᱚᱢ ᱨᱚᱦᱚᱭ ᱠᱟᱜᱼᱟ ᱥᱮ ᱵᱟᱝᱟ
ᱦᱚᱸ ᱨᱚᱦᱚᱭ ᱟᱠᱟᱟᱜ ᱜᱤᱭᱟᱹᱧ ᱫᱟᱨᱮ ᱠᱚᱫᱚ
ᱚ ᱠᱩᱥᱤᱭᱟᱜ ᱜᱮᱭᱟᱢ ᱛᱚᱵᱮ
ᱦᱚᱸ ᱤᱧ ᱫᱚ ᱵᱟᱦᱟ ᱫᱚ ᱫᱚᱢᱮᱧ ᱠᱩᱥᱤᱭᱟᱜᱼᱟ
ᱚ ᱛᱟᱦᱞᱮ ᱚᱠᱟ ᱵᱟᱦᱟ ᱫᱚ ᱫᱚᱢᱮᱢ ᱠᱩᱥᱤᱭᱟᱜᱼᱟ
ᱢᱟ ᱜᱳᱞᱟᱯ ᱵᱟᱦᱟᱜ ᱟᱨ ᱚᱱᱟ ᱚᱱᱟ ᱵᱟᱦᱟ ᱠᱚᱜᱮ ᱫᱚᱢᱮᱧ ᱠᱩᱥᱤᱭᱟᱜ ᱜᱮᱭᱟ
ᱚ ᱦ ᱟᱪᱪᱷᱟ
ᱟᱨ ᱡᱟᱦᱟᱸ ᱥᱚᱸᱫᱷᱟᱲ ᱜᱮ ᱥᱚᱣᱟ ᱦᱳᱭ ᱚᱱᱟ ᱵᱟᱦᱟ ᱠᱚ ᱡᱩᱭ ᱯᱷᱩᱞ ᱠᱚ ᱟᱨᱚ ᱮᱢᱟᱱ ᱛᱮᱢᱟᱱᱟᱜ ᱢᱮᱱᱟᱜᱼᱟ
ᱦᱳᱭ
ᱚᱱᱟ ᱢᱟ ᱟᱹᱰᱤ ᱟᱹᱰᱤ ᱥᱚᱸᱫᱷᱟᱲ ᱜᱮ ᱟᱹᱰᱤ ᱪᱮᱦᱨᱟᱱ ᱜᱮ ᱥᱚ ᱜᱮᱭᱟ ᱥᱮ
ᱦᱮᱸ ᱤᱧ ᱤᱧ ᱫᱚ ᱡᱚᱛᱚ ᱚᱠᱟ ᱵᱟᱦᱟ ᱦᱚᱸ ᱢᱟᱱᱮ ᱥᱚ ᱫᱚ ᱵᱟᱝ ᱥᱟᱦᱟᱣᱤᱧ ᱜᱮᱭᱟ ᱢᱟᱱᱮ ᱚᱱᱟ ᱡᱩᱭ ᱵᱟᱦᱟ ᱛ ᱜᱮ ᱥ ᱮᱢ ᱥᱟᱦᱟᱭᱤᱧᱟ ᱵᱟᱫ ᱵᱟᱹᱠᱤ ᱚᱱᱮ ᱞᱟᱹᱭᱟᱠᱚ ᱥᱮ ᱢᱟᱹᱞᱤ ᱵᱟᱦᱟ ᱠᱚᱦᱚᱸ ᱪᱮᱦᱨᱟ ᱥᱚᱣᱟ ᱦᱮᱸ ᱟᱫᱚ ᱟᱞᱮ ᱥᱮᱫ ᱫᱚ ᱦᱳᱭ ᱦᱳᱭ ᱟᱫᱚ ᱢᱤᱫᱴᱟᱝ ᱟᱞᱮ ᱟᱹᱛᱩ ᱚᱲᱟᱜ ᱯᱟᱥᱮ ᱨᱮᱠᱚ ᱨᱚᱦᱚᱭ ᱠᱟᱜ-ᱟ ᱟᱫᱚ ᱵᱮᱥ ᱵᱟᱝ ᱥᱩᱭᱤᱧᱟ ᱢᱟᱱᱮ ᱪᱮᱦᱨᱟ ᱫᱚ ᱥᱩᱭᱤᱧᱟ ᱢᱟᱱᱮ ᱤᱧ ᱚᱠᱟ ᱞᱮᱠᱟ ᱪᱚ ᱥᱩᱭᱤᱧᱟ ᱡᱚᱛᱚ ᱦᱚᱲ ᱜᱮ ᱵᱮᱥ ᱜᱮ ᱥᱚ ᱠᱚᱣᱟ
ᱤᱧ ᱦᱚᱸ ᱤᱧ ᱦᱚᱸ ᱪᱮᱨᱦᱟᱱ ᱜᱮ ᱥᱚᱭᱮᱧ ᱜᱮ ᱢᱚᱡᱽ ᱜᱮ--ᱢᱟᱱᱮ ᱥᱚ ᱧᱟᱢᱚᱜᱼᱟ ᱵᱷᱟᱹᱜᱤ ᱜᱤᱧ ᱵᱩᱡᱷᱟᱹᱣ ᱜᱮᱭᱟ ᱤᱧᱦᱚᱸ
ᱦᱳᱭ ᱛᱟᱦᱞᱮ ᱟᱯᱮ ᱟᱹᱛᱩ ᱥᱮᱫ ᱫᱚ ᱢᱟᱱᱮ ᱡᱷᱚᱛᱚ ᱨᱚᱠᱚᱢ ᱵᱟᱦᱟ ᱜᱮ ᱧᱟᱢᱚᱜᱼᱟ ᱥᱮ ᱚᱱᱠᱟ ᱢᱮᱱᱟᱜᱼᱟ ᱡᱮ ᱡᱟᱦᱟᱸ ᱫᱟᱨᱮ ᱵᱟᱦᱟ ᱠᱚ ᱵᱟᱝ ᱧᱟᱢᱚᱜ ᱠᱟᱱᱟ
ᱵᱟ ᱡᱷᱚᱛᱚ ᱨᱚᱠᱚᱢᱟᱜ ᱫᱚ ᱵᱟᱝ ᱡᱟᱦᱟᱸ ᱱᱤᱡᱮ ᱟᱹᱜᱩ ᱠᱟᱛᱮᱢ ᱨᱚᱦᱚᱭᱟ ᱠᱤᱨᱤᱧ ᱟᱹᱜᱩ ᱠᱟᱛᱮᱜ ᱚᱱᱟ ᱠᱚᱫᱚ ᱧᱟᱢ ᱜᱟ ᱢᱮᱱᱠᱷᱟᱱ ᱟᱫᱟᱥ ᱮᱴᱟᱜ ᱠᱚᱫᱚ ᱵᱟᱝ ᱡᱟᱦᱟᱸ ᱵᱤᱨ ᱠᱚᱨᱮᱜ ᱛᱟᱦᱮᱱ ᱜᱮᱭᱟ ᱚᱱᱠᱟᱱᱟᱜ ᱫᱚ- ᱥᱟᱨᱡᱚᱢ ᱵᱟᱦᱟ ᱠᱚ ᱚᱱᱟ ᱠᱚᱫᱚ ᱩᱱᱟᱹᱜ ᱫᱚ ᱵᱟᱝ ᱧᱟᱢᱚᱜ ᱜᱮᱭᱟ ᱟᱞᱮ ᱥᱮᱫ ᱫᱚ
ᱦᱩᱸ ᱟᱪᱪᱷᱟ ᱦᱩᱸ ᱟᱯᱮ ᱥᱮᱫ ᱨᱮ ᱚᱱᱠᱟᱱ ᱵᱟᱦᱟ ᱢᱮᱱᱟᱜᱼᱟ ᱫᱟᱨᱮ ᱢᱮᱱᱟᱜᱼᱟ ᱵᱟᱦᱟ ᱢᱟᱱᱮ ᱚᱱᱠᱟᱱᱟᱜ ᱵᱟᱦᱟ ᱢᱟᱱᱮ ᱵᱟᱢ ᱧᱮᱞ ᱧᱟᱢᱮᱜᱼᱟ ᱚᱱᱠᱟ, ᱚᱱᱠᱟ ᱦᱮᱱᱟᱜ ᱟᱠᱤ
ᱟᱞᱮᱥᱮᱜ ᱨᱮ ᱚᱱᱠᱟ ᱱᱟᱜ ᱢᱟ ᱟᱢᱫᱟ ᱜᱟᱱ ᱜᱮ ᱢᱮᱱᱟᱜ ᱜᱮᱭᱟ ᱩᱱᱟᱹᱜ ᱫᱚ ᱟᱱᱮ ᱢᱟᱴᱷ ᱛᱟᱞᱟᱨᱮ ᱟᱞᱮ ᱫᱚ ᱪᱟᱥ ᱵᱟᱥ ᱠᱚ ᱦᱩᱭᱩᱜ ᱜᱮᱛᱮ ᱵᱟᱦᱟ ᱫᱟᱨᱮ ᱠᱚᱨᱮᱱᱟᱜ ᱤᱭᱟᱹ ᱫᱚ ᱵᱟᱹᱱᱩᱜᱼᱟ ᱟᱨᱠᱤ ᱢᱟᱱᱮ ᱟᱞᱮ ᱥᱮᱫ ᱫᱚ ᱟᱹᱰᱤᱜᱟᱱ ᱵᱟᱦᱟ ᱫᱟᱨᱮᱜᱮ ᱵᱟᱹᱱᱩᱜ ᱟᱠᱟᱫᱟ
ᱚ ᱦᱳᱭ ᱟᱞᱮ ᱥᱮᱫ ᱫᱚ ᱱᱚᱜᱼᱚᱭ ᱠᱟᱜᱚᱡᱽ ᱵᱟᱦᱟ ᱵᱟᱝ ᱧᱮᱞᱚᱜ ᱠᱟᱱᱟ
ᱳ ᱠᱟᱜᱚᱡᱽ ᱵᱟᱦᱟ
ᱦᱳᱭ ᱟᱞᱮ ᱟᱛᱳ ᱥᱮᱫ ᱵᱟᱫᱽ ᱵᱟᱹᱠᱤ ᱵᱟᱦᱟ ᱠᱚᱫᱚ ᱧᱮᱞᱚᱜ ᱠᱟᱱ ᱜᱮᱭᱟ ᱠᱟᱜᱚᱡᱽ ᱵᱟᱦᱟ ᱫᱚ ᱵᱟᱝ ᱧᱮᱞᱚᱜ ᱠᱟᱱᱟ ᱛᱟᱦᱞᱮ ᱟᱢᱫᱚ ᱤᱭᱟᱹ ᱠᱷᱤᱨᱟᱹᱭ ᱫᱟᱲᱟᱱ ᱫᱚᱢ ᱪᱟᱞᱟᱣ ᱠᱟᱱᱟ ᱥᱮ ᱵᱟᱝ-ᱟ
ᱦᱚᱸ ᱠᱷᱤᱨᱟᱹᱭ ᱢᱤᱫ ᱫᱷᱟᱣ ᱤᱧ ᱪᱟᱞᱟᱣ ᱞᱮᱱ ᱜᱮᱭᱟ ᱤᱧ ᱫᱚ
ᱚ ᱠᱩᱥᱤ ᱟᱱᱟᱢ ᱥᱮ ᱵᱟᱝᱼᱟ
ᱦᱚᱸ ᱚᱱ-ᱱᱟ ᱡᱟᱭᱜᱟ ᱟᱹᱰᱤ ᱱᱟᱯᱟᱭ ᱜᱮᱭᱟ ᱜᱚᱴᱟᱜ ᱜᱮ ᱵᱟᱦᱟ ᱫᱟᱨᱮ ᱛᱮ ᱨᱚᱦᱚᱭ ᱛᱮᱠᱚ ᱯᱮᱨᱮᱡ ᱠᱟᱫᱟ ᱟᱹᱰᱤ ᱪᱮᱨᱦᱨᱟ ᱧᱮᱞᱚᱜ ᱠᱟᱱᱟ
ᱪᱟᱞᱟᱣ ᱞᱮᱱ ᱠᱷᱟᱱᱮᱢ ᱦᱤᱡᱩᱜ ᱜᱮ ᱵᱟᱝ ᱥᱟᱱᱟ ᱢᱮᱭᱟ
ᱚ ᱟᱪᱪᱷᱟ ᱛᱟᱦᱞᱮ ᱪᱮᱫ ᱠᱚᱯᱮ ᱡᱚᱢ ᱠᱮᱜᱼᱟ ᱚᱸᱰᱮ ᱫᱚ
ᱡᱚᱢ ᱠᱮᱫᱟᱞᱮ ᱦᱳᱴᱮᱞ ᱠᱚᱨᱮᱜ ᱟᱨᱠᱤ ᱫᱟᱠᱟ ᱩᱛᱩ ᱠᱚᱜᱮ ᱡᱚᱢ ᱠᱟᱛᱮᱜ ᱞᱮ ᱦᱮᱡ ᱱᱟ ᱟᱞᱮ ᱛᱟᱦᱮᱸ ᱠᱟᱱᱟ ᱦᱮᱡ ᱥᱮᱱ ᱱᱟᱞᱮ ᱟᱨ, ᱟᱨ ᱥᱮᱛᱟᱜ ᱪᱷᱚᱴᱟ ᱠᱚ ᱥᱮᱫ ᱞᱮ ᱩᱰᱩᱠ ᱞᱮᱱᱟ ᱚᱸᱰᱮ ᱞᱮ ᱛᱤᱭᱳᱜ ᱠᱟᱫᱟ ᱛᱤᱱᱟᱹᱜ ᱮᱜᱟᱨᱚᱴᱟ ᱥᱮᱫ ᱛᱮ ᱛᱟ ᱯᱚᱨᱮ ᱳᱭ ᱛᱤᱱ
ᱛᱤᱱᱴᱟ ᱨᱮᱱᱟᱜ ᱴᱨᱮᱱ ᱞᱮ ᱥᱟᱵ ᱠᱮᱫᱟ ᱟᱨ ᱞᱮ ᱦᱮᱡ ᱱᱟ ᱢᱮᱫᱽᱱᱤᱯᱩᱨ ᱢᱮᱫᱽᱱᱤᱯᱩᱨ ᱠᱷᱚᱱᱟᱜ ᱟᱫᱚ ᱟᱞᱮ ᱚᱲᱟᱜ ᱞᱮ ᱪᱟᱞᱟᱣᱱᱟ
ᱚ ᱦᱳᱭ, ᱦᱳᱭ ᱟᱞᱮ ᱤᱧᱟᱹᱜ ᱤᱧᱫᱚ ᱵᱟᱹᱧ ᱪᱟᱞᱟᱣ ᱠᱟᱱᱟ ᱢᱮᱱᱠᱷᱟᱱ ᱪᱷᱟ ᱢᱮᱱᱟᱜ ᱛᱤᱧᱟ ᱪᱟᱞᱟᱣ ᱨᱮᱱᱟᱜ ᱞᱟᱹᱭ ᱟᱠᱚ ᱟᱹᱰᱤ ᱨᱚᱠᱚᱢ ᱨᱚᱠᱚᱢ ᱵᱟᱦᱟ ᱫᱟᱨᱮ ᱧᱟᱢᱚᱜᱼᱟ ᱦᱮᱸ ᱯᱷᱳᱴᱳ ᱠᱚᱨᱮ ᱜᱮ ᱧᱮᱞ ᱠᱟᱜᱼᱟ ᱞᱟᱹᱭ ᱟᱠᱚ ᱟᱹᱰᱤ ᱨᱚᱠᱚᱢ ᱨᱚᱠᱚᱢ ᱵᱟᱦᱟ ᱫᱟᱨᱮ ᱚᱸᱰᱮ ᱛᱟᱞᱦᱮ ᱪᱮᱫ ᱨᱚᱠᱚᱢ ᱛᱤᱱᱟᱹᱜ ᱨᱚᱠᱚᱢ ᱵᱟᱦᱟ ᱫᱟᱨᱮ ᱠᱚᱢ ᱧᱮᱞᱼ ᱠᱮᱜ-ᱟ ᱚᱸᱰᱮ ᱧᱩᱛᱩᱢ ᱢᱤᱫ ᱵᱟᱨᱭᱟ ᱧᱩᱛᱩᱢ ᱮᱢ ᱞᱟᱹᱭ ᱞᱮᱠᱷᱟᱱ
ᱴᱷᱤᱠ ᱧᱩᱛᱩᱢ ᱫᱚ ᱵᱟᱹᱧ ᱵᱟᱰᱟᱭ ᱨᱮᱦᱚᱸ ᱚᱱᱮ ᱧᱩᱛᱩᱢ ᱫᱚ ᱵᱟᱹᱧ ᱠᱩᱞᱤ ᱵᱟᱲᱟ ᱞᱮᱫ ᱠᱚᱣᱟ ᱢᱮᱱᱠᱷᱟᱱ ᱩ ᱡᱟᱦᱟᱸ ᱵᱟᱹᱧ ᱧᱮᱞ ᱠᱟᱫ ᱛᱟᱦᱮᱱ ᱚᱱᱠᱟᱱ ᱵᱟᱦᱟ ᱠᱚᱦᱚᱸ ᱢᱮᱱᱟᱜᱼᱟ ᱧᱮᱞ ᱠᱤᱫᱤᱧ ᱡᱟᱥᱛᱤ ᱠᱟᱭ ᱛᱮ ᱚᱱᱟ ᱡᱟᱦᱟᱸ ᱫᱚ ᱤᱭᱟᱹ ᱠᱩᱥᱱᱤ ᱵᱟᱦᱟ ᱠᱚ ᱞᱟᱹᱭᱟᱜ ᱠᱟᱱᱟ ᱚᱱᱟ ᱵᱟᱦᱟ ᱫᱚ ᱚᱸᱰᱮ ᱫᱚ ᱢᱟᱱᱮ ᱟᱹᱰᱤ ᱡᱟᱹᱥᱛᱤ ᱜᱮ ᱢᱮᱱᱟᱜ ᱟᱠᱟᱫᱟ
ᱚ ᱦᱳᱭ ᱦᱳᱭ ᱟᱪᱪᱷᱟ
ᱠᱩᱥᱱᱤ ᱵᱟᱦᱟ ᱜᱮ ᱜᱳᱚᱴᱟ ᱢᱟᱴᱷ ᱜᱮᱠᱚ ᱨᱚᱦᱚᱭ ᱠᱟᱜᱼᱟ ᱠᱚ ᱟᱨᱠᱤ
ᱦᱳᱭ ᱪᱟᱞᱟᱜ ᱦᱩᱭᱩᱜᱼᱟ ᱱᱟᱦᱜ ᱢᱤᱫ ᱫᱤᱱ ᱤᱧᱟᱹᱜ ᱦᱚᱸ ᱤᱪᱪᱷᱟᱹ ᱢᱮᱱᱟᱜ ᱛᱤᱧᱟᱹ ᱵᱟᱹᱧ ᱪᱟᱞᱟᱣ ᱠᱟᱱᱟ
ᱦᱳᱭ ᱦᱳᱭ ᱦᱳᱭ
ᱛᱟᱦᱞᱮ ᱚᱱᱠᱟ ᱞᱟᱹᱭᱟᱠᱚ ᱟᱸᱡᱚᱢ ᱟᱠᱟᱫ ᱟᱹᱧ ᱟᱸᱡᱚᱢ ᱢᱟᱱᱮ ᱪᱮᱫ ᱯᱷᱳᱴᱳ ᱠᱚᱨᱮᱜᱤᱧ ᱧᱮᱞ ᱟᱠᱟᱫᱼᱟ ᱚᱱᱟ ᱦᱮᱭᱟᱨ ᱵᱮᱮᱞ ᱞᱮᱠᱟ ᱠᱚ ᱞᱟᱜᱟᱣ ᱠᱟᱜᱼᱟ ᱚᱱᱠᱟ ᱠᱟᱛᱮᱮᱫ ᱵᱟᱯᱮ ᱟᱯᱮ ᱦᱚᱸ ᱵᱟᱯᱮ ᱞᱟᱜᱟᱣ ᱞᱮᱼᱟ
ᱦᱚᱸ ᱞᱟᱜᱟᱣ ᱞᱮᱫᱼᱟ ᱞᱮ ᱠᱤᱨᱤᱧ ᱞᱮᱫᱼᱟ ᱞᱮ ᱚᱱᱟ ᱵᱟᱦᱟ ᱠᱚ ᱛᱟᱦᱮᱸ ᱠᱟᱱᱟ ᱚᱱᱟ ᱦᱮᱭᱟᱨ ᱵᱮᱱ ᱞᱮᱠᱟ ᱠᱚ ᱡᱩᱛ ᱟᱫ ᱞᱮᱭᱟ ᱫᱚᱠᱟᱱ ᱨᱮᱜᱮ ᱟᱨ ᱠᱚ ᱦᱚᱨᱚᱜ ᱟᱫ ᱞᱮᱭᱟ
ᱦᱮᱸ ᱟᱨᱦᱚᱸ ᱚᱱᱟ ᱵᱟᱫᱛᱮ ᱟᱨᱦᱚᱸ ᱮᱴᱟᱜ ᱡᱟᱭᱜᱟ ᱠᱚ ᱵᱟᱦᱟ ᱵᱟᱜᱟᱱ ᱫᱟ
ᱪᱮᱫ ᱞᱮᱠᱟ ᱪᱚ ᱵᱟᱝ ᱟᱸᱡᱚᱢᱚᱜ ᱠᱟᱱᱟ ᱨᱚᱲ ᱠᱚ ᱦᱮᱸ ᱫᱤᱫᱤ ᱨᱚᱲ ᱵᱟᱝ ᱟᱸᱡᱚᱢᱚᱜ ᱠᱟᱱᱟ
ᱦᱮᱞᱳ
ᱦᱮᱸ ᱵᱟᱝ ᱟᱸᱡᱚᱢᱚᱜ ᱠᱟᱱ ᱛᱟᱦᱮᱱᱟ ᱨᱚᱲ
ᱚ ᱟᱪᱪᱷᱟ ᱦᱳᱭ ᱠᱟᱹᱴᱤᱡ ᱤᱭᱟᱹ ᱱᱚᱛᱮ ᱫᱚ ᱟᱹᱰᱤ ᱦᱚᱨᱚᱜ ᱢᱟᱱᱮ ᱴᱟᱣᱟᱨ ᱟᱹᱰᱤ ᱰᱤᱥᱴᱟᱵᱽ ᱜᱮᱭᱟᱭ ᱪᱮᱦᱨᱟ ᱵᱟᱭ ᱧᱟᱢᱟ ᱱᱤᱛᱚᱜ ᱫᱚ ᱪᱮᱦᱨᱟ ᱜᱮ ᱟᱸᱡᱚᱢᱚᱜ ᱠᱟᱱᱟ
ᱦᱚᱸ ᱱᱤᱛᱚᱜ ᱫᱚ ᱟᱸᱡᱚᱢ ᱴᱷᱤᱠᱟᱹᱜ ᱠᱟᱱᱟ ᱢᱟ
ᱦᱳᱭ ᱢᱟᱱᱮ ᱢᱟᱱᱮ ᱚᱸᱰᱮ ᱠᱷᱤᱨᱟᱹᱭ ᱵᱟᱫ ᱛᱮ ᱟᱨᱦᱚᱸ ᱮᱴᱟᱜ ᱞᱮᱠᱟ ᱮᱴᱟᱜ ᱡᱟᱭᱜᱟ ᱨᱮ ᱵᱟᱦᱟ ᱵᱟᱜᱟᱱ ᱡᱟᱭᱜᱟᱟᱢ ᱪᱟᱞᱟᱣ ᱵᱟᱲᱟ ᱟᱠᱟᱱᱟ
ᱠᱷᱤᱨᱟᱭ ᱵᱟᱫᱛᱮ ᱮᱴᱟᱜ ᱴᱷᱮᱱ ᱢᱟ ᱚᱱᱠᱟ ᱞᱮᱠᱟ ᱫᱚ ᱡᱟᱭᱜᱟ ᱠᱚᱫᱚ ᱵᱟᱲᱟᱭ ᱵᱟᱹᱱᱩᱜᱼᱟ ᱤᱧᱢᱟ ᱠᱷᱤᱨᱟᱭ ᱜᱤᱧ ᱵᱟᱲᱟᱭᱟ ᱵᱟᱲᱟᱭ ᱛᱟᱦᱮᱱᱟ ᱚᱸᱰᱮᱜᱤᱧ ᱪᱟᱞᱟᱣ ᱠᱟᱱᱟ ᱟᱫᱚ ᱵᱟᱲᱟᱭ ᱵᱟᱹᱱᱩᱜ ᱟᱠᱟᱫᱟ ᱵᱟᱦᱟ ᱵᱟᱜᱟᱱ ᱨᱮᱱᱟᱜ ᱤᱭᱟᱹ ᱠᱚᱫᱚ
ᱟᱨ
ᱡᱟᱭᱜᱟ ᱠᱚᱫᱚ ᱟᱨ ᱚᱠᱟ ᱠᱚᱨᱮ ᱵᱟᱜᱟᱱ ᱮᱫᱟᱠᱚ ᱥᱮ ᱪᱮᱫᱮᱠᱟ ᱚᱱᱠᱟ ᱢᱟ ᱵᱟᱹᱧ ᱵᱟᱲᱟᱭᱟ ᱤᱧ ᱫᱚ
ᱟ
ᱡᱚᱫᱤ ᱨᱚᱲ ᱵᱟᱝ ᱟᱸᱡᱚᱢᱚᱜ ᱠᱟᱱᱟ ᱦᱮᱞᱳ